ᱦᱟᱸ ᱡᱚᱦᱟᱨ ᱜᱚᱢᱠᱮ᱾
ᱦᱮᱸ ᱡᱚᱦᱟᱨ ᱜᱮ ᱜᱚᱢᱠᱮ ᱥᱟᱶᱛᱮ ᱮᱸ ᱥᱟᱹᱜᱩᱱ ᱥᱮᱛᱟᱜ᱾
ᱦᱟ ᱥᱟᱹᱜᱩᱱ ᱥᱮᱛᱟᱜ ᱜᱚᱢᱠᱮ᱾ ᱠᱟᱹᱴᱤᱡ ᱜᱚᱝᱠᱮ ᱢᱟᱱᱮ ᱥᱟᱣᱩᱱᱰ ᱠᱟᱹᱴᱤᱡ ᱤᱭᱟᱹ ᱦᱤᱡᱩᱜ ᱠᱟᱱ ᱛᱟᱵᱮᱱᱟ ᱦᱮᱸ
ᱵᱮᱠᱼᱵᱮᱠᱜᱨᱩᱱᱰ ᱱᱚᱣᱮᱥ ᱦᱤᱡᱩᱜ ᱠᱟᱱᱟ᱾
ᱦᱟᱸ ᱦᱟᱸᱸ ᱢᱟᱱᱮ ᱟᱫᱟᱨᱥ ᱵᱟᱨᱮ ᱨᱮᱱᱟᱜ ᱥᱟᱣᱩᱱᱰ ᱠᱩ ᱠᱟᱹᱴᱤᱡ ᱦᱤᱡᱩᱜ ᱠᱟᱱᱟ᱾ ᱟᱸᱼ ᱜᱚᱝᱠᱮ ᱛᱟᱦᱞᱮ ᱱᱟᱯᱟᱭ ᱵᱟᱲᱟ ᱜᱮᱛᱚ᱾ ᱦᱮᱸ ᱦᱮᱞᱳ-
ᱦᱮᱞᱳᱼ
ᱦᱮᱸ ᱜᱚᱝᱠᱮ ᱱᱟᱯᱟᱭ ᱵᱟᱲᱟ ᱜᱮ ᱛᱚ᱾
ᱦᱮᱸ ᱱᱤᱭᱟᱹ ᱚᱠᱛᱚ ᱫᱚ ᱱᱟᱯᱟᱭ ᱫᱚ ᱱᱟᱯᱟᱭ ᱵᱟᱲᱟ ᱜᱮ ᱟᱵᱤᱱ ᱫᱚ ᱚᱠᱟ ᱞᱮᱠᱟ ᱢᱮᱱᱟᱜ ᱵᱤᱱᱟ᱾
ᱦᱮ ᱟᱹᱞᱤᱧ ᱦᱚᱸ ᱜᱚᱝᱠᱮ ᱱᱟᱯᱟᱭ ᱜᱮ ᱦᱮᱸ ᱛᱟᱦᱚᱞᱮ ᱜᱚᱝᱠᱮ ᱚᱲᱟᱜ ᱠᱚᱨᱮ ᱫᱚ ᱱᱟᱯᱟᱭ ᱵᱟᱲᱟ ᱜᱮ ᱛᱚ᱾
ᱦᱮᱸ ᱜᱚᱝᱠᱮ ᱱᱤᱭᱟᱹ ᱠᱩᱛᱚ ᱫᱚ ᱱᱟᱜ ᱠᱷᱟᱱ ᱚᱲᱟᱜ ᱠᱚᱨᱮᱜ ᱫᱚ ᱵᱮᱥ ᱵᱟᱲᱟᱜ ᱜᱮ ᱥᱮ ᱱᱟᱯᱟᱭ ᱵᱟᱲᱟᱜ ᱜᱮ᱾
ᱦᱮᱸ ᱜᱚᱝᱠᱮ, ᱦᱮᱸ ᱟᱹᱞᱤᱧ ᱦᱚᱸ ᱱᱟᱯᱟᱭ ᱜᱮ᱾ ᱮ ᱜᱚᱝᱠᱮ ᱪᱟᱥ ᱠᱟᱹᱢᱤ ᱫᱚ ᱦᱟᱸ ᱪᱟᱥ ᱠᱟᱹᱢᱤ ᱠᱚ ᱫᱚ ᱛᱤᱱᱟᱹᱜ ᱥᱟᱺᱜᱤᱧ ᱜᱮᱫᱟ ᱯᱮ?
ᱦᱮᱸ ᱪᱟᱥ ᱠᱟᱹᱢᱤ ᱫᱚ ᱱᱚᱝᱠᱟ ᱢᱟᱱᱮ ᱟᱫᱚ ᱮᱭ ᱦᱟᱞᱮ ᱦᱟᱞᱮ ᱜᱮ ᱛᱚ᱾ ᱦᱩᱸ ᱥᱮᱨᱢᱟ ᱡᱟᱹᱲᱤ ᱥᱮ ᱮᱛᱚᱦᱚᱵ ᱮᱱᱟ ᱥᱟᱶᱛᱮ ᱦᱩᱲᱩ ᱨᱚᱦᱚᱭ ᱫᱤᱱ ᱠᱚ ᱥᱮᱴᱮᱨᱮᱱᱟ ᱚᱱᱟ ᱥᱟᱶ ᱥᱟᱶᱛᱮ ᱟᱫᱚ ᱜᱟᱹᱪᱷᱤ ᱠᱚᱭ ᱦᱟᱨᱟᱜ ᱠᱟᱱ ᱛᱟᱵᱚᱱᱟ, ᱢᱮᱱᱠᱷᱟᱱ ᱠᱷᱮᱛ ᱵᱟᱹᱭᱦᱟᱹᱲ ᱠᱚᱨᱮ ᱫᱟᱜ ᱠᱚ ᱫᱚ ᱞᱟᱜᱟᱜ ᱠᱟᱱᱟ ᱢᱮᱱ ᱠᱷᱟᱱ ᱮᱻ ᱮ ᱦᱟᱞᱮ ᱦᱟᱞᱮ ᱜᱮ ᱪᱟᱥ ᱠᱟᱹᱢᱤ ᱠᱚ ᱫᱚ ᱮᱛᱚᱦᱚᱵᱽ ᱦᱩᱭᱩᱜ ᱠᱟᱱᱟ ᱟᱨᱠᱤ
ᱦᱩᱸ ᱦᱩᱸ ᱦᱮᱸ ᱜᱚᱝᱠᱮ ᱟᱞᱮ ᱫᱤᱥᱚᱢ ᱦᱚᱸ ᱟᱻ ᱡᱮᱢᱚᱱ ᱵᱤᱱ ᱞᱟᱹᱭ ᱠᱮᱫᱟ ᱚᱱᱠᱟ ᱜᱮ᱾ ᱱᱚᱜᱼᱚᱭ ᱜᱚᱝᱠᱮ ᱤᱭᱟᱹ ᱵᱟᱹᱭᱦᱟᱹᱲ ᱤᱭᱟᱹ ᱠᱚ ᱢᱟᱱᱮ ᱪᱟᱨᱟ ᱠᱚ ᱫᱚ ᱟᱻ ᱜᱤᱲᱤ ᱦᱳᱭ ᱠᱟᱱᱟ ᱦᱮᱸ ᱟᱨ ᱦᱳ ᱢᱟᱱᱮ ᱦᱟᱨᱟ ᱟᱠᱟᱱᱟ ᱢᱤᱫ ᱤᱭᱟᱹ ᱜᱟᱱ ᱜᱮ ᱢᱤᱫ ᱪᱟᱠᱚᱨ ᱠᱟᱛᱮᱜ ᱫᱚ ᱦᱮᱸ ᱛᱟᱦᱞᱮ ᱵᱷᱩᱴ ᱴᱩ ᱦᱮᱸ ᱜᱚᱝᱠᱮ ᱜᱷᱩᱴᱩ ᱦᱩᱲᱳ ᱫᱚ ᱢᱟᱱᱮ ᱜᱤᱲᱤ ᱫᱚ ᱦᱩᱭ ᱠᱟᱱᱟ᱾ ᱢᱟᱱᱮ ᱟᱹᱨᱤ ᱠᱚᱢ ᱠᱚᱢ ᱡᱟᱱᱟᱢ ᱦᱮᱡ ᱟᱠᱟᱱᱟ ᱦᱮᱸ ᱥᱩᱭ ᱞᱮᱠᱟ ᱚᱱᱠᱟ ᱡᱟᱱᱟᱢ ᱟᱠᱟᱱᱟ᱾ ᱦᱮᱸ ᱟᱫᱚ ᱜᱚᱝᱠᱮ ᱚᱱᱟ ᱤᱭᱟᱹ ᱠᱚᱜᱮ ᱚᱱᱟ ᱤᱭᱟᱹ ᱢᱟᱱᱮ ᱱᱟᱦᱮᱞ ᱠᱚᱜᱮ ᱥᱤ ᱵᱟᱲᱟᱭ ᱦᱩᱭᱩᱜ ᱠᱟᱱᱟ ᱦᱮᱸ ᱯᱟᱲᱟᱜ ᱞᱟᱹᱜᱤᱫ ᱛᱮ ᱵᱟᱠᱷᱟᱱ ᱛᱚ ᱜᱚᱝᱠᱮ ᱯᱚᱨᱮ ᱤᱛᱟᱹ ᱫᱚᱢᱮ ᱜᱷᱟᱥᱚᱜ-ᱟ ᱛᱟᱦᱞᱮ ᱦᱮᱫ ᱦᱮᱸ
ᱦᱟᱞᱮ ᱦᱟᱞᱮ ᱡᱚᱠᱷᱚᱱ ᱥᱮᱨᱢᱟ ᱡᱟᱹᱲᱤ ᱠᱷᱮᱛ ᱨᱮ ᱥᱮ ᱵᱟᱹᱭᱦᱟᱹᱲ ᱨᱮ ᱞᱟᱜᱟᱜ ᱠᱟᱱᱟ ᱟᱫᱚ ᱢᱤᱫ ᱫᱷᱟᱣ ᱫᱚ ᱦᱚᱸ ᱪᱟᱥ ᱮᱢ ᱫᱚ ᱟᱹᱰᱤ ᱞᱟᱹᱠᱛᱤᱭᱤᱭᱟ ᱪᱮᱫᱟᱜ ᱥᱮ ᱫᱟᱜ ᱡᱚᱠᱷᱚᱱ ᱥᱮᱨᱢᱟ ᱡᱚᱠᱷᱚᱱ ᱡᱟᱹᱲᱤᱜ ᱠᱟᱱᱟ ᱟᱫᱚ ᱚ ᱱᱤᱭᱟᱹ ᱢᱤᱫ ᱫᱷᱟᱣ ᱪᱟᱥ ᱢᱟ ᱫᱚᱨᱠᱟᱱ ᱠᱷᱮᱛ ᱠᱚ ᱠᱷᱮᱛ ᱨᱮᱱᱟᱜ ᱦᱟᱥᱟ ᱠᱚ ᱠᱟᱹᱴᱤᱡ ᱞᱟᱹᱵᱤᱜ ᱛᱟᱦᱮᱱᱟ᱾ ᱟᱵᱟᱨ ᱱᱮᱠᱥᱴ ᱯᱚᱨᱚᱵᱚᱨᱛᱤ ᱡᱚᱠᱷᱚᱱ ᱥᱤᱭᱳᱜ ᱦᱩᱭᱩᱜ-ᱟ᱾ ᱛᱚᱠᱷᱚᱱ ᱟᱨᱚ ᱞᱟᱣᱟᱨᱚᱜ-ᱟ ᱟᱨᱠᱤ ᱞᱚᱥᱚᱫ ᱛᱮ ᱥᱩᱵᱤᱫᱟᱜ-ᱟ᱾
ᱦᱟᱸ ᱞᱚᱥᱚᱫ ᱛᱮ ᱥᱩᱵᱤᱫᱟᱜ ᱦᱟᱸ ᱦᱟᱸ ᱜᱚᱝᱠᱮ ᱟᱫᱚ ᱡᱩᱫᱤ ᱰᱟᱹᱝᱨᱤ ᱱᱟᱦᱮᱞ ᱛᱮᱵᱮᱱ ᱥᱤᱭᱟ ᱠᱤ ᱠᱟᱰᱟ ᱱᱟᱦᱟᱞ ᱛᱮᱵᱮᱱ ᱥᱤᱭᱟ ᱛᱟᱦᱚᱞᱮ ᱛᱚᱠᱷᱚᱱ ᱫᱚ ᱰᱟᱹᱝᱨᱤ ᱠᱚᱦᱚᱸ ᱢᱟᱱᱮ ᱠᱤ ᱠᱟᱲᱟ ᱠᱚᱦᱚᱸ ᱚᱱᱠᱟ ᱟᱸᱡᱷᱟᱴ ᱵᱟᱝᱠᱚ ᱵᱩᱡᱟ᱾ ᱚᱞᱜᱚᱥ ᱛᱮᱜᱮ ᱤᱭᱟᱹᱭ ᱟᱠᱚ ᱦᱮᱸ ᱥᱮ ᱵᱟᱝ? ᱦᱮᱸ ᱢᱟᱱᱮ ᱢᱚᱸᱡᱽ ᱥᱟᱺᱦᱤᱡ ᱠᱚ ᱛᱟᱲᱟᱢ ᱤᱫᱤᱭᱟ ᱦᱮᱸ ᱥᱮ ᱵᱟᱠᱷᱟᱱ ᱫᱚ ᱩᱱᱫᱚ ᱟᱫᱚ ᱡᱟᱵᱤᱱ ᱥᱤ ᱥᱤ ᱛᱮ ᱟᱫᱚ ᱟᱹᱵᱤᱱ ᱦᱚᱸᱵᱤᱱ ᱵᱮᱡᱟᱨ ᱜᱮᱵᱤᱱ ᱵᱩᱡᱟ ᱦᱮᱸ ᱥᱮ ᱵᱟᱝ? ᱛᱟᱦᱚᱞᱮ ᱜᱚᱝᱠᱮ ᱤᱭᱟᱹ ᱤᱭᱟᱹ ᱛᱤᱱ ᱵᱟᱨ ᱦᱩᱲᱩ ᱠᱚᱫᱚ ᱛᱤᱱ ᱵᱟᱨ ᱯᱮ ᱪᱟᱥᱟ? ᱫᱷᱚᱨᱚᱱ ᱨᱮ ᱯᱮ ᱪᱟᱥᱟ?
ᱦᱩᱸ ᱜᱚᱝᱠᱮ ᱟᱞᱮ ᱫᱤᱥᱚᱢ ᱫᱚ ᱱᱟᱹᱜ ᱠᱷᱟᱱ ᱟᱞᱮ ᱫᱚ ᱱᱟᱹᱜ ᱠᱷᱟᱱ ᱛᱷᱚᱲᱟ ᱵᱤᱨ ᱫᱤᱥᱚᱢ ᱞᱮ ᱯᱟᱲᱟᱜ ᱠᱟᱱᱟ ᱛᱚ ᱥᱮᱨᱢᱟᱨᱮ ᱵᱟᱨ ᱫᱷᱟᱣ ᱜᱮ ᱪᱟᱥ ᱫᱚ ᱦᱩᱭᱩᱜ ᱜᱮᱭᱟ᱾
ᱚ,
ᱟᱯᱮᱫᱚ ᱟᱯᱮ ᱚᱱᱛᱮ ᱚᱠᱟ ᱞᱮᱠᱟ?
ᱦᱮᱸ ᱜᱚᱝᱠᱮ ᱟᱞᱮ ᱫᱚ ᱱᱚᱛᱮ ᱫᱚ ᱜᱚᱝᱠᱮ ᱵᱟᱨ ᱫᱷᱟᱣ ᱫᱚ ᱵᱟᱝ ᱦᱩᱭᱩᱜ-ᱟ, ᱦᱮᱸ ᱟᱞᱮ ᱫᱚ ᱜᱚᱝᱠᱮ ᱴᱩ ᱵᱩᱨᱩ ᱫᱤᱥᱚᱢ ᱞᱮ ᱯᱟᱲᱟᱜ-ᱟ, ᱛᱟᱦᱚᱞᱮ
ᱦᱮᱸ,
ᱚᱱᱟ ᱪᱟᱥ ᱠᱚᱢᱟ ᱠᱟᱹᱴᱤᱡ ᱜᱚᱝᱠᱮ ᱟᱹᱰᱤ ᱢᱟᱱᱮ ᱠᱚ ᱢᱟᱱᱮ ᱟᱹᱰᱤ ᱢᱟᱱᱮᱻ ᱪᱮᱞᱤᱧ ᱞᱟᱹᱭᱟ ᱢᱟᱱᱮ ᱴᱷᱤᱠ ᱴᱷᱟᱠ ᱫᱚ ᱵᱟᱝ ᱦᱩᱭᱩᱜ-ᱟ, ᱦᱮᱸ ᱛᱟᱦᱚᱞᱮ ᱥᱮᱨᱢᱟ ᱡᱟᱹ ᱲᱤ ᱟᱥᱟ ᱛᱮᱜᱮ ᱟᱞᱮ ᱫᱚᱞᱮ ᱠᱚᱭᱚᱜ ᱠᱟᱜ-ᱟ, ᱛᱤᱥᱮ ᱡᱟᱹᱲᱤᱭᱮᱫᱟ ᱦᱮᱸ᱾ ᱟᱨ ᱵᱩᱨᱩ ᱫᱷᱟᱨᱮ ᱫᱷᱟᱨᱮᱛᱮ ᱜᱚᱝᱠᱮ ᱠᱷᱮᱛ ᱢᱮᱱᱟᱜ ᱛᱟᱞᱮᱭᱟ, ᱛᱟᱦᱚᱞᱮ ᱚᱱᱟ ᱥᱳᱫ ᱛᱮᱜᱮ ᱚᱱᱟ ᱪᱟᱥ ᱠᱚᱫᱚ ᱦᱩᱭᱩᱜ-ᱟ, ᱟᱫᱚ ᱵᱟᱠᱷᱟᱱ ᱫᱚ ᱚᱱᱠᱟ ᱫᱟᱜ ᱡᱟᱹᱲᱤ ᱠᱚ ᱴᱷᱤᱠ ᱴᱷᱟᱠ ᱡᱩᱫᱤ ᱵᱟᱝ ᱦᱩᱭᱩᱜ-ᱟ ᱛᱟᱦᱚᱞᱮ ᱪᱟᱥ ᱫᱚ ᱜᱚᱝᱠᱮ ᱟᱫᱚ ᱠᱟᱹᱴᱤᱡ ᱢᱩᱥᱠᱤᱞᱚᱜ-ᱟ, ᱴᱷᱤᱠ ᱟᱪᱷᱮ ᱛᱟᱦᱚᱞᱮ ᱤᱹᱱᱟᱟᱹᱛ ᱠᱷᱟᱹᱛᱤᱨ ᱜᱚᱝ ᱢᱤᱫ ᱫᱷᱟᱣ ᱜᱮᱞᱮ ᱪᱟᱥᱼᱟ ᱪᱟᱥ ᱫᱚ᱾
ᱟᱪᱪᱷᱟ ᱟᱹᱞᱤᱧ ᱫᱚ ᱢᱟᱱᱮ ᱵᱩᱨᱩᱥ ᱫᱚ ᱚᱱᱛᱮ ᱫᱚ ᱪᱟᱞᱟᱣ ᱫᱚ ᱦᱩᱭ ᱫᱚ ᱦᱩᱭ ᱠᱟᱱᱟ ᱵᱟᱝ ᱫᱚ ᱵᱟᱝ᱾ ᱟᱫᱚ ᱡᱟᱦᱟᱸ ᱞᱮᱠᱟᱞᱤᱧ ᱟᱸᱡᱚᱢ ᱵᱟᱲᱟ ᱠᱟᱫᱟ ᱥᱮ ᱡᱟᱦᱟᱸ ᱞᱮᱠᱟᱞᱤᱧ ᱧᱮᱞ ᱵᱟᱲᱟ ᱠᱟᱫᱟ, ᱢᱟᱱᱮ ᱟᱯᱮ ᱚᱱᱛᱮ ᱫᱚ ᱱᱟᱜ ᱠᱷᱟᱱ ᱥᱮᱨᱢᱟ ᱨᱮᱫᱚ ᱪᱟ ᱢᱤᱫ ᱫᱷᱟᱣ ᱜᱮ ᱪᱟᱥ ᱫᱚ ᱦᱩᱭᱩᱜ ᱜᱮᱭᱟ? ᱟᱸ ᱥᱮᱨᱢᱟ ᱡᱟᱹᱲᱤᱭᱟᱜ ᱟᱥᱛᱮ, ᱟᱫᱚ ᱟᱯᱮ ᱚᱱ ᱚᱱᱛᱮ ᱫᱚ ᱱᱟᱜ ᱠᱷᱟᱱ ᱫᱟᱜ ᱨᱮᱱᱟᱜ ᱠᱟᱹᱴᱤᱡ ᱥᱚᱝᱠᱚᱴ ᱦᱚᱸ ᱥᱚᱝᱠᱚᱴ ᱜᱮᱭᱟ, ᱛᱚ ᱪᱟᱥ ᱵᱟᱥ ᱠᱷᱟᱹᱛᱤᱨ ᱛᱮ ᱟᱫᱚ ᱢᱟᱱᱮ ᱪᱟ ᱟᱯᱮ ᱚᱱᱛᱮ ᱫᱚ ᱩᱱᱟᱹᱜ ᱢᱟᱱᱮ ᱠᱷᱮᱛ ᱥᱮ ᱵᱟᱹᱭᱦᱟᱹᱲ ᱠᱚᱦᱚᱸ ᱩᱱᱟᱹᱜ ᱫᱚ ᱢᱟᱱᱮ ᱫᱷᱚᱨᱚᱱ ᱨᱮᱫᱚ ᱵᱟᱯᱮ ᱮᱠᱟᱞ ᱜᱮ ᱨᱚᱦᱚᱭ ᱫᱚ ᱵᱟᱝ ᱦᱩᱭᱩᱜ ᱜᱮᱭᱟ ᱵᱟᱝ? ᱜᱚᱝᱠᱮ ᱛᱟᱦᱞᱮ ᱜᱚᱝᱠᱮ ᱫᱷᱚᱨᱚᱱ ᱨᱮᱫᱚ ᱛᱟᱞᱦᱮ ᱪᱮᱫ ᱠᱚᱯᱮ ᱪᱟᱥ ᱜᱮᱭᱟ?
ᱦᱮᱸ ᱜᱚᱝᱠᱮ ᱟᱫᱚ ᱫᱷᱚᱨᱚᱱ ᱠᱚᱫᱚ ᱜᱚᱝᱠᱮ ᱪᱟᱥ ᱵᱚᱞᱛᱮ ᱟᱸ ᱥᱚᱵᱡᱤ ᱠᱚ ᱠᱟᱹᱴᱤᱡ ᱦᱩᱭᱩᱜᱼᱟ ᱦᱮᱸ᱾ ᱥᱚᱵᱽᱡᱤ ᱩᱛᱩ ᱡᱚᱢ ᱦᱚᱸ ᱢᱟᱱᱮ ᱚᱲᱟᱜ ᱡᱚᱢ ᱞᱮᱠᱟᱜᱮ, ᱟᱨ ᱜᱚᱝᱠᱮ ᱠᱤᱪᱷᱩᱴᱟ ᱢᱟᱱᱮ ᱫᱟᱜ ᱢᱤᱫᱴᱮᱱ ᱵᱟᱨᱭᱟ ᱚᱱᱠᱟ ᱤᱭᱟᱹ ᱢᱮᱱᱟᱜ ᱛᱟᱞᱮᱭᱟ ᱚᱸᱰᱮ ᱫᱚ ᱫᱟᱜ ᱫᱚ ᱵᱟᱝ ᱟᱸᱡᱮᱫᱚᱜ ᱜᱮᱭᱟ ᱢᱟᱱᱮ ᱚᱱᱟ ᱫᱚ ᱵᱩᱨᱩ ᱨᱮᱱᱟᱜ ᱜᱮ ᱥᱳᱫ ᱟᱲᱜᱳ ᱟᱠᱟᱱᱟ ᱢᱟᱱᱮ ᱚᱱᱟ ᱫᱚ ᱦᱟᱱᱮ ᱜᱟᱰᱟ ᱞᱮᱠᱟ ᱟᱲᱜᱳ ᱟᱠᱟᱱᱟ ᱴᱷᱤᱠ ᱟᱪᱷᱮ᱾ ᱛᱟᱦᱚᱞᱮ ᱚᱱᱟ ᱛᱮᱜᱮ ᱡᱷᱟᱨᱱᱟ ᱞᱮᱠᱟ ᱴᱷᱤᱠ ᱚᱱᱟ ᱤᱭᱟᱹ ᱛᱮᱜᱮ ᱟᱫᱚ ᱮᱸ ᱚᱱᱟ ᱤᱭᱟᱹ ᱛᱮᱜᱮ ᱚᱱᱟ ᱛᱚᱨᱢᱩᱡᱽ ᱠᱚ ᱠᱟᱹᱴᱤᱡ ᱞᱮ ᱪᱟᱥ ᱜᱮᱭᱟ᱾
ᱟᱪᱪᱷᱟ, ᱟᱹᱰᱤ ᱱᱟᱯᱟᱭ ᱟᱹᱰᱤ ᱱᱟᱯᱟᱭ ᱜᱮᱭᱟ᱾
ᱦᱮᱸ ᱛᱚᱨᱢᱩᱡᱽ ᱠᱚᱞᱮ ᱪᱟᱥ ᱜᱮᱭᱟ, ᱟᱫᱚ ᱚᱱᱟᱜᱮ ᱠᱚᱢ ᱵᱮᱥᱤ ᱞᱮ ᱪᱟᱥᱟ᱾ ᱟᱫᱚ ᱜᱚᱢᱠᱮ ᱠᱚᱢ ᱵᱮᱥᱤ ᱟᱹᱛᱩ ᱠᱚᱨᱮᱱ ᱥᱟᱱᱟᱢ ᱦᱚᱲ ᱜᱮᱠᱚ ᱪᱟᱥᱟ ᱦᱮᱸ᱾ ᱛᱟᱦᱚᱞᱮ ᱥᱮ ᱫᱚᱢᱮ ᱮᱠᱴᱟ ᱡᱮ ᱡᱟᱹᱥᱛᱤ ᱞᱮ ᱪᱟᱥᱟ ᱚᱱᱠᱟ ᱫᱚ ᱵᱟᱝ ᱢᱟᱱᱮ ᱠᱤᱪᱷᱩ ᱯᱨᱚᱛᱛᱮᱠᱴᱤ ᱦᱚᱲᱟᱜ ᱜᱮ ᱢᱚᱴᱟᱢᱩᱴᱤ ᱮᱸ ᱯᱚᱱᱨᱚ ᱠᱩᱭᱤᱱᱴᱮᱞ ᱚᱱᱠᱟ ᱢᱟᱞ ᱩᱰᱩᱠᱚᱜᱼᱟ᱾
ᱟᱪᱪᱷᱟ ᱟᱪᱪᱷᱟ᱾
ᱟᱫᱚ ᱡᱟᱦᱟᱸᱭ ᱠᱚ ᱜᱚᱢᱠᱮ ᱟᱫᱚ ᱫᱚᱢᱮᱜᱮ ᱠᱟᱹᱴᱤᱡ ᱠᱚ, ᱞᱤᱪᱟᱹᱲ ᱜᱮᱭᱟ ᱩᱱᱠᱩ ᱫᱚ ᱵᱟᱝ ᱠᱚ ᱪᱟᱥᱟ ᱟᱨ ᱠᱤᱪᱷᱩ ᱠᱤᱪᱷᱩ ᱫᱚ ᱦᱮᱸ ᱯᱚᱭᱥᱟ ᱯᱨᱚᱛᱷᱚᱢ ᱚᱠᱛᱚ ᱛᱚ ᱜᱚᱝᱠᱮ ᱯᱚᱭᱥᱟ ᱛᱚ ᱟᱵᱤᱱ ᱛᱚ ᱯᱷᱟᱥᱟ ᱦᱩᱭᱩᱜ ᱛᱟᱵᱤᱱᱟ᱾
ᱦᱳᱭ ᱠᱟᱹᱣᱰᱤ ᱫᱚ ᱠᱟᱹᱣᱰᱤ ᱟᱨ ᱟᱨᱡᱟᱣ ᱞᱟᱹᱜᱤᱫ ᱱᱚ ᱯᱳᱭᱞᱳ ᱫᱚ ᱪᱟᱥᱵᱟᱥ ᱨᱮᱫᱚ ᱡᱚᱛᱚ ᱠᱷᱚᱱ ᱢᱟᱲᱟᱝ ᱨᱮ ᱱᱤᱡᱮᱨᱟᱜ ᱠᱟᱹᱣᱰᱤ ᱮᱢ ᱠᱟᱛᱮ ᱟᱵᱤᱱ ᱫᱚ ᱪᱟᱥ ᱫᱚ ᱦᱩᱭᱩᱜ ᱛᱟᱵᱤᱱᱟ ᱟᱫᱚ ᱡᱚᱛᱚ ᱠᱤᱪᱷᱩ ᱪᱟᱸᱫᱳ ᱵᱚᱸᱟᱜ ᱛᱟᱦᱮᱱ ᱟᱥᱤᱨᱵᱟᱫᱽ ᱛᱮ ᱟᱫᱚ ᱪᱟᱥᱵᱟᱥ ᱚᱠᱟᱞᱮᱠᱟ ᱦᱩᱭᱩᱜ ᱠᱟᱱᱟ ᱟᱫᱚ ᱚᱸᱰᱮ ᱠᱷᱚᱱ ᱪᱮᱫᱠᱟ ᱯᱷᱚᱨᱚᱱ ᱩᱰᱩᱠ ᱠᱟᱱᱟ ᱟᱫᱚ ᱢᱟᱨᱠᱮᱴ ᱨᱮ ᱱᱟᱜ ᱠᱷᱟᱱ ᱚᱠᱟ ᱞᱮᱠᱟ ᱫᱟᱢ ᱛᱟᱦᱮᱱ ᱠᱟᱱᱟ ᱚᱱᱟ ᱪᱮᱛᱟᱱ ᱥᱟᱱᱟᱢᱟᱜ ᱮ ᱰᱤᱯᱮᱱᱰᱫᱟ ᱛᱤᱱᱟᱹᱜ ᱴᱟ ᱠᱷᱚᱨᱪᱟ ᱠᱷᱚᱱ ᱛᱤᱱᱟᱹᱜ ᱟᱵᱤᱱᱟᱜ ᱨᱟ ᱨᱟᱠᱟᱵᱱᱟ ᱥᱮ ᱜᱷᱟᱨᱛᱤ ᱮᱱ ᱛᱟᱵᱤᱱᱟ᱾
ᱦᱮᱸ ᱦᱮᱸ ᱦᱮᱸ ᱦᱮᱸ
ᱜᱚᱝᱠᱮ ᱛᱟᱦᱚᱞᱮ ᱱᱤᱭᱟᱹ ᱚᱠᱛᱚ ᱫᱚ ᱪᱮᱫ ᱠᱚ ᱵᱮᱱ ᱪᱤᱠᱟᱹᱭ ᱜᱮᱭᱟ?
ᱦᱮᱸ ᱜᱚᱝᱠᱮ ᱱᱤᱭᱟᱹ ᱥᱚᱢᱚᱭ ᱫᱚ ᱜᱚᱝᱠᱮ ᱟᱸ᱾ ᱢᱟᱱᱮ ᱚᱞᱚᱜ ᱠᱚᱢᱟ ᱜᱚᱝᱠᱮ ᱪᱟᱵᱟ ᱠᱟᱱᱟ ᱟᱫᱚ ᱜᱚᱝᱠᱮ ᱢᱤᱫᱴᱮᱱ ᱤᱭᱟᱹ ᱠᱮᱫᱟᱞᱤᱧ ᱚᱱᱟ ᱞᱚᱠᱰᱩᱱ ᱞᱚᱠᱰᱟᱣᱩᱱ ᱥᱚᱢᱚᱭ ᱜᱮ ᱢᱟᱱᱮ᱾ ᱚᱠᱟ ᱥᱮᱫ ᱦᱚᱸ ᱛᱚ ᱪᱟᱞᱟᱣ ᱵᱟᱲᱟ ᱵᱟᱝ ᱜᱟᱱᱚᱜ ᱠᱟᱱ ᱛᱟᱸᱦᱮᱫ ᱛᱟᱦᱚᱞᱮ ᱦᱮᱸ ᱛᱟᱦᱚᱞᱮ ᱪᱮᱫ ᱤᱭᱟᱹ ᱦᱩᱭᱱᱟ ᱡᱮ ᱦᱚᱴᱟᱛ ᱜᱮ ᱢᱚᱱᱮ ᱠᱮᱫᱟᱞᱤᱧ ᱡᱮ ᱢᱤᱫᱴᱮᱱ ᱯᱳᱚᱞᱴᱨᱤ ᱯᱷᱟᱨᱢ ᱠᱚᱨᱟᱣ ᱦᱩᱭᱩᱜᱼᱟ᱾
ᱦᱮᱸ
ᱦᱮᱸ ᱛᱟᱦᱚᱞᱮ ᱟᱫᱚ ᱫᱩ ᱦᱟᱡᱟᱨ ᱥᱮᱴ ᱨᱮᱱᱟᱜ ᱢᱤᱫᱴᱟᱝ ᱯᱳᱚᱞᱴᱨᱤ ᱯᱷᱟᱨᱢ ᱞᱤᱧ ᱵᱮᱱᱟᱣ ᱠᱮᱫᱟ᱾ ᱦᱩᱸ ᱟᱫᱚ ᱯᱨᱚᱛᱷᱚᱢᱚᱛᱚ ᱵᱮᱱᱟᱣ ᱦᱩᱭᱱᱟ ᱵᱮᱱᱟᱣ ᱠᱟᱛᱮᱫ ᱟᱫᱚ ᱮᱸ ᱠᱷᱚᱨᱚᱪ ᱠᱷᱚᱨᱪᱟ ᱠᱚ ᱦᱩᱭᱱᱟ ᱡᱷᱚᱛᱚ ᱜᱮ᱾ ᱟᱫᱚ ᱤᱭᱟᱹ ᱠᱟᱛᱮᱜ ᱱᱤᱛᱚᱜ ᱫᱚ ᱪᱟᱹᱞᱩ ᱢᱮᱱᱟᱜᱼᱟ ᱜᱚᱝᱠᱮ ᱦᱮᱸ᱾
ᱦᱮᱸ
ᱛᱟᱦᱚᱞᱮ ᱚᱱᱟᱜᱮ ᱮᱠᱷᱚᱱ ᱠᱟᱹᱢᱤ ᱵᱟᱲᱟ ᱦᱩᱭᱩᱜ ᱠᱟᱱᱟ ᱟᱫᱚ ᱡᱟᱦᱟᱸ ᱞᱤᱧ ᱠᱷᱚᱨᱪᱟ ᱞᱮᱫᱟ ᱜᱚᱝᱠᱮ ᱚᱱᱟ ᱫᱚ ᱡᱚᱛᱚᱜᱮ ᱨᱟᱠᱟᱵ ᱟᱠᱟᱱᱟ ᱟᱫᱚ ᱥᱤᱢ ᱠᱚᱢᱟ ᱱᱤᱛᱚᱜ ᱫᱚ ᱟᱲᱟᱜ ᱢᱮᱱᱟᱜ ᱠᱚᱣᱟ᱾ ᱟᱫᱚ ᱱᱚᱣᱟ ᱥᱚ ᱮᱸ ᱟᱥᱟᱲ ᱵᱚᱸᱜᱟ ᱜᱮ ᱦᱟᱸᱜ ᱥᱤᱢ ᱠᱚ ᱩᱴᱷᱟᱹᱜ ᱛᱟᱹᱟᱞᱤᱧᱟ ᱛᱟᱦᱚᱞᱮ ᱟᱫᱚ ᱞᱤᱧ ᱵᱚᱱᱫᱚ ᱠᱟᱜᱼᱟ ᱮᱠᱷᱚᱱ ᱫᱚ᱾ ᱟᱫᱚ ᱪᱟᱥ ᱠᱟᱹᱢᱤ ᱦᱚᱸ ᱢᱮᱱᱟᱜᱼᱟ ᱜᱚᱝᱠᱮ ᱟᱨ ᱥᱨᱟᱵᱚᱱ ᱨᱮᱫᱚ ᱜᱚᱝᱠᱮ ᱢᱟᱱᱮ ᱯᱳᱞᱴᱨᱤᱭᱟᱜ ᱢᱤᱫᱴᱮᱱ, ᱠᱤᱰᱱᱤ ᱢᱤᱫᱴᱮᱱ ᱨᱳᱜᱽ ᱦᱩᱭᱩᱜᱼᱟ ᱟᱫᱚ ᱫᱚᱢᱮ ᱫᱟᱜᱟᱭ ᱥᱮ ᱫᱟᱜ ᱫᱟᱜ ᱛᱮ ᱟᱫᱚ ᱜᱚᱝᱠᱮ ᱥᱤᱢ ᱠᱚ ᱵᱟᱝ ᱠᱚ, ᱫᱟᱜ ᱵᱟᱝᱠᱚ ᱧᱩ ᱞᱮᱠᱷᱟᱱ ᱟᱫᱚ ᱩᱱᱠᱩ ᱫᱚ ᱠᱤᱰᱱᱤ ᱨᱳᱜᱽ ᱢᱤᱫᱴᱮᱱ ᱦᱩᱭᱩᱜ ᱛᱟᱠᱚᱣᱟ᱾
ᱟᱪᱪᱷᱟ ᱢᱟᱱᱮ ᱛᱟᱦᱚᱞᱮ ᱞᱚᱠᱰᱟᱣᱩᱱ ᱨᱮ ᱚᱞᱚᱜ ᱯᱟᱲᱦᱟᱜ ᱵᱤᱱ ᱠᱚᱢᱯᱤᱞᱴ ᱟᱠᱟᱫᱟ ᱚᱱᱟ ᱥᱟᱶᱛᱮ ᱞᱚᱠᱰᱟᱩᱱ ᱛᱟᱦᱮᱱ ᱚᱠᱛᱚ ᱛᱟᱦᱮᱱ ᱚᱠᱛᱚ ᱚᱠᱛᱚ ᱜᱮ ᱾ ᱯᱷᱟᱨᱨᱟᱢ ᱤᱧ ᱵᱮᱱᱟᱣ ᱠᱮᱫᱟ ᱯᱳᱞᱴᱨᱤ ᱯᱷᱟᱨᱟᱢ ᱵᱮᱱᱟᱣ ᱠᱟᱛᱮᱫ ᱡᱟᱸᱦᱟ ᱛᱤᱱᱟᱹᱜ ᱚᱟᱨ ᱤᱱᱵᱷᱮᱥᱴ ᱞᱮᱫᱟᱜᱼᱟ ᱚᱱᱟ ᱦᱚᱛᱮ ᱨᱟᱠᱟᱵ ᱫᱚ ᱨᱟᱠᱟᱵ ᱟᱠᱟᱱᱟ᱾ ᱟᱪᱪᱷᱟ ᱜᱚᱝᱠᱮ ᱛᱟᱦᱚᱞᱮ ᱯᱳᱞᱴᱤ ᱯᱷᱟᱨᱟᱢ ᱥᱮ ᱯᱳᱚᱞᱴ ᱤᱧ ᱪᱟᱥ ᱫᱤᱠ ᱫᱤᱭᱤᱭᱟ ᱟᱵᱤᱱᱟᱜ ᱱᱚᱞᱮᱡᱽ ᱫᱚ ᱢᱳᱴᱟᱢᱩᱴᱤ ᱵᱷᱟᱜᱮ ᱜᱮ ᱢᱮᱱᱟᱜᱼᱟ᱾ ᱚᱱᱟ ᱛᱟᱦᱚᱞᱮ ᱛᱤᱱ ᱥᱮᱨᱢᱟ ᱦᱩᱭᱮᱱᱟ ᱛᱤᱱᱟᱹᱜ ᱥᱮᱨᱢᱟ ᱦᱩᱭᱱᱟ ᱡᱮ ᱟᱹᱵᱤᱱ ᱱᱚᱣᱟ ᱯᱚᱞᱴᱤ ᱵᱤᱱ ᱟᱹᱥᱩᱞᱮᱫ ᱠᱚᱣᱟ ᱟᱹᱥᱩᱞᱮᱫ ᱠᱚᱣᱟ᱾
ᱦᱮᱸ ᱜᱚᱝᱠᱮ ᱢᱚᱴᱟ ᱢᱩᱴᱤ ᱯᱟᱸᱪ ᱪᱷᱚ ᱵᱚᱪᱷᱚᱨ ᱛᱚ ᱜᱚᱝᱠᱮ ᱦᱩᱭ ᱱᱟ᱾ ᱯᱟᱸᱪ ᱵᱚᱪᱷᱚᱨ ᱛᱚ ᱥᱟᱵ ᱠᱟᱜ ᱵᱤᱱ ᱦᱩᱭᱱᱟ, ᱦᱮᱸ ᱟᱫᱚ ᱜᱚᱝᱠᱮ ᱞᱚᱠᱰᱟᱣᱩᱱ ᱢᱚᱫᱷ ᱫᱮ ᱨᱮᱫᱚ ᱟᱫᱚ ᱟᱹᱞᱤᱧ ᱫᱚ ᱪᱮᱫᱠᱟ ᱢᱟᱱᱮ ᱩᱱᱫᱚ ᱵᱟᱹᱞᱤᱧ ᱤᱭᱟᱹ ᱠᱟᱱᱟ ᱢᱟᱱᱮ ᱦᱚᱭ ᱚᱞᱚᱜ ᱯᱟᱲᱦᱟᱜ ᱩᱱᱫᱚ ᱵᱟᱹᱞᱤᱧ ᱵᱟᱹᱜᱤᱭᱟ ᱟᱠᱟᱫᱟ ᱛᱟᱨᱯᱚᱨᱮ ᱜᱮ ᱮᱠ ᱫᱩ ᱵᱚᱪᱷᱚᱨ ᱜᱟᱱ ᱚᱱᱟ ᱫᱚ ᱦᱩᱭᱩᱜ ᱯᱟᱲᱦᱟᱜ ᱠᱟᱱ ᱛᱟᱹᱟᱞᱤᱧ ᱛᱟᱯᱚ ᱨᱮ ᱟᱫᱚ ᱢᱟᱱᱮ ᱫᱟᱫᱟ ᱢᱮᱱᱟᱭᱟ ᱛᱟᱦᱞᱮ᱾ ᱩᱱᱤᱜᱮ ᱤᱭᱟᱹ ᱵᱟᱲᱟᱭᱮᱫ ᱮ ᱛᱟᱦᱮᱸᱫ ᱧᱮᱞ ᱵᱟᱲᱟᱭᱮᱫ ᱛᱟᱦᱮᱸᱫ ᱴᱷᱤᱠ ᱜᱟᱪᱷᱮ᱾ ᱛᱟᱨᱯᱚ ᱨᱮ ᱟᱫᱚ ᱵᱟᱱᱟ ᱦᱚᱲ ᱛᱮ ᱟᱫᱚ ᱱᱤᱛᱚᱜ ᱫᱚ ᱤᱭᱟᱹ ᱦᱩ ᱟᱠᱟᱱᱟ ᱦᱩᱸ᱾
ᱚ ᱟᱪᱪᱷᱟ ᱟᱪᱪᱷᱟ ᱵ ᱟᱹᱰᱤ ᱠᱷᱚᱱ ᱟᱹᱰᱤ ᱱᱟᱯᱟᱭ ᱟᱹᱰᱤ ᱠᱷᱚᱱ ᱟᱹᱰᱤ ᱱᱟᱯᱟᱭ᱾ ᱱᱟᱯᱟᱭ ᱢᱤᱫᱴᱟᱝ ᱢᱟᱱᱮ ᱨᱚᱡᱽᱜᱟᱨ ᱨᱮᱱᱟᱜ ᱰᱟᱦᱟᱨ ᱟᱵᱚ ᱥᱟᱱᱛᱟᱲ ᱦᱚᱯᱚᱱ ᱡᱟᱦᱟᱸ ᱞᱮᱠᱟ᱾ ᱞᱟᱹᱭ ᱠᱮᱫᱟ ᱢᱤᱫᱴᱟᱝ ᱯᱳᱚᱞᱴᱨᱤ ᱯᱷᱟᱨᱢ ᱵᱤᱱ ᱵᱮᱱᱟᱣ ᱟᱠᱟᱫᱟ ᱟᱹᱰᱤ ᱜᱟᱱ ᱟᱹᱰᱤ ᱱᱟᱯᱟᱭ ᱠᱟᱛᱷᱟ ᱵᱟᱨ ᱵᱚᱭᱦᱟ ᱯᱩᱞᱰᱤᱯᱨᱟᱢ ᱤᱧ ᱧᱮᱞ ᱧᱮᱞᱟ ᱱᱤᱛᱚᱜ ᱡᱟᱦᱟᱸᱭ ᱜᱚᱝᱠᱮ ᱛᱟᱦᱞᱮ? ᱵᱮᱠᱟᱨ ᱜᱤᱫᱽᱨᱟᱹ ᱢᱟᱱᱮ ᱡᱟᱦᱟᱸ ᱛᱤᱱᱟᱹᱜ ᱚᱞᱚᱜ ᱯᱟᱲᱦᱟᱜ ᱡᱟᱦᱟᱸ ᱛᱤᱱᱟᱹᱜ ᱵᱮᱠᱟᱨ ᱜᱤᱫᱽᱨᱟᱹ ᱢᱮᱱᱟᱜ ᱠᱚᱣᱟ ᱩᱱᱠᱩ ᱟᱹᱵᱤᱱ᱾ ᱦᱮᱸ ᱟᱵᱤᱱᱟᱜ ᱩᱭᱦᱟᱹᱨ ᱵᱷᱟᱵᱱᱟ ᱫᱚ ᱚᱠᱟᱞ ᱞᱮᱠᱟ ᱡᱮ ᱩᱱᱠᱩ ᱱᱤᱛᱚᱜᱜ ᱡᱟᱦᱟᱸ ᱚᱞᱚᱜ ᱯᱟᱲᱦᱟᱜ᱾ ᱵᱟᱯᱲᱟᱣ ᱠᱟᱛᱮ ᱵᱮᱠᱟᱨ ᱠᱚ ᱫᱟᱬᱟ ᱵᱟᱲᱟᱭ ᱠᱟᱱᱟ ᱩᱱᱠᱩ ᱢᱟᱱᱮ? ᱚᱱᱠᱟᱱ ᱪᱮᱫ ᱪᱤᱠᱟᱹ ᱞᱮᱠᱷᱟᱱ ᱡᱟᱛᱮ ᱟᱵᱚᱣᱟᱜ ᱟᱠᱚ ᱦᱚᱸ ᱠᱤᱪᱷᱩ ᱢᱟᱱᱮ ᱨᱳᱡᱽᱠᱟᱨ ᱰᱟᱦᱟᱨ ᱥᱮ ᱠᱟᱹᱣᱰᱤ ᱟᱨᱡᱟᱣ ᱨᱮᱱᱟᱜ ᱟᱨ ᱡᱚ ᱨᱮᱱᱟᱜ ᱰᱟᱦᱟᱨ ᱠᱚ ᱧᱟᱢᱟ ᱱᱚᱣᱟ ᱞᱟᱹᱜᱤᱫ ᱟᱹᱵᱤᱱ ᱟᱹᱵᱤᱱᱟᱜ ᱩᱭᱦᱟᱹᱨᱛᱮ ᱪᱮᱫ ᱥᱟᱸᱫᱮᱥ ᱵᱤᱱ
ᱦᱮᱸ ᱦᱮᱸ ᱦᱮᱸᱮᱸ ᱦᱮᱸ ᱜᱚᱝᱠᱮ ᱢᱟᱱᱮ ᱟᱞᱤᱧ ᱞᱤᱧ ᱞᱟᱹᱭᱟ ᱢᱟᱱᱮ ᱜᱚᱝᱠᱮ᱾ ᱡᱟᱦᱟᱸᱭ ᱮᱸᱻ ᱢᱟᱱᱮ ᱜᱚᱴᱮᱱ ᱵᱷᱟᱜᱤ ᱜᱮ ᱯᱟᱲᱦᱟᱜ ᱠᱟᱱᱟᱭ ᱠᱤ ᱡᱟᱦᱟᱸᱭ ᱱᱤᱛᱚᱜ ᱦᱚᱸ ᱯᱟᱲᱦᱟᱜ ᱠᱟᱱ ᱜᱮᱭᱟ ᱦᱮᱸ ᱢᱟᱹᱭ ᱵᱟᱹᱵᱩ ᱛᱟᱠᱚ ᱦᱮᱸ᱾ ᱟᱫᱚ ᱱᱚᱣᱟ ᱜᱮᱞᱤᱧ ᱞᱟᱹᱭᱟ ᱡᱮ ᱡᱟᱦᱟᱸᱭ ᱵᱷᱟᱜᱮ ᱢᱟᱨᱠᱥ ᱥᱟᱛᱮᱜ ᱠᱚ ᱯᱟᱲᱦᱟᱜ ᱠᱟᱱᱟ᱾ ᱠᱤ ᱮᱢ ᱮ ᱵᱤᱭ ᱮᱰ ᱠᱚ ᱠᱚᱨᱟᱣ ᱠᱟᱫᱟ ᱠᱤ ᱠᱚᱨᱟᱣ ᱫᱟᱠᱚ ᱩᱱᱠᱩ ᱫᱚ ᱢᱚᱴᱟᱢᱩᱴᱤ ᱢᱚᱸᱡᱽ ᱥᱟᱹᱦᱤᱡ ᱢᱟᱱᱮ ᱮᱴᱟᱰᱤ ᱠᱚ ᱫᱚᱦᱚᱭ ᱢᱟ ᱦᱮᱸ ᱮᱢᱱᱤ ᱮᱸᱻ ᱦᱮᱸ ᱢᱟᱱᱮ ᱠᱳᱪᱤᱝ ᱴᱳᱪᱤᱝ ᱠᱚ ᱤᱭᱟᱹ ᱠᱚ ᱯᱟᱲᱦᱟᱜ ᱢᱟ᱾ ᱟᱫᱚ ᱜᱚᱝᱠᱮ ᱡᱟᱦᱟᱸᱭ ᱡᱩᱫᱤ ᱢᱚᱱᱮ ᱫᱟᱭ ᱢᱟᱱᱮ ᱡᱮ ᱤᱧ ᱫᱟᱨᱟᱭ ᱛᱮᱫᱚ ᱵᱟᱝ ᱦᱩᱭᱩᱜᱼᱟ ᱟᱨ ᱵᱟᱝ ᱥᱚᱢᱵᱷᱚᱵᱚᱜᱼᱟ᱾ ᱟᱫᱚ ᱜᱚᱝᱠᱮ ᱱᱚᱝᱠᱟ ᱟᱵᱚᱣᱟᱜ ᱥᱟᱱᱛᱟᱲ ᱦᱚᱯᱚᱱᱟᱜ ᱫᱚ ᱚᱱᱠᱟ ᱴᱟᱠᱟ ᱯᱚᱭᱥᱟ ᱛᱚ ᱵᱟᱹᱱᱩᱜᱼᱟ ᱠᱤᱪᱷᱩ ᱠᱤᱪᱷᱩ ᱤᱭᱟᱹ ᱫᱚ ᱦᱮᱸ ᱥᱮ ᱵᱟᱝ?
ᱟᱵᱚ ᱡᱟᱦᱟᱸ ᱛᱤᱱᱟᱹᱜ ᱥᱟᱱᱛᱟᱲ ᱦᱚᱯᱚᱱ ᱢᱮᱱᱟᱜ ᱵᱚᱱᱟ ᱥᱟᱱᱟᱢ ᱦᱚᱲᱜᱮ ᱱᱤᱝᱠᱟᱹ ᱨᱮᱸᱜᱮᱡ ᱚᱲᱟᱜ ᱠᱷᱚᱱ ᱜᱮᱵᱚᱱ
ᱦᱮᱸ ᱦᱮᱸ ᱵᱤᱞᱚᱢ ᱫᱟ ᱦᱮᱸ ᱦᱮᱸ ᱟᱫᱚ ᱜᱚᱝ ᱱᱚᱣᱟ ᱜᱮᱞᱤᱧ ᱞᱟᱹᱭᱟ ᱡᱟᱦᱟᱸᱭ ᱡᱟᱦᱟᱸᱭ ᱚᱱᱠᱟ ᱤᱭᱟᱹ ᱠᱷᱟᱱ ᱫᱚ ᱮᱸᱻ ᱢᱚᱴᱟ ᱢᱩᱴᱤ ᱠᱤᱪᱷᱩ ᱠᱤᱪᱷᱩ ᱚᱱᱟ ᱥᱩᱠᱨᱤ ᱯᱷᱟᱨᱢ ᱠᱚᱦᱚᱸ ᱤᱭᱟᱹ ᱫᱟᱲᱮᱭᱟᱜᱼᱟ ᱵᱤᱱ ᱴᱮᱨᱟᱭ ᱫᱟᱲᱮᱭᱟᱜᱼᱟ ᱵᱤᱱ᱾
ᱠᱟᱱ ᱜᱮᱭᱟ ᱵᱮᱵᱽᱥᱟ ᱢᱚᱫᱽᱫᱷᱮᱨᱮ ᱵᱷᱟᱜᱤ ᱤᱭᱟᱹ ᱠᱟᱱᱟ᱾ ᱦᱚᱯᱚᱱ ᱚᱱᱟ ᱫᱚ ᱜᱚᱝᱠᱮ ᱟᱹᱷᱨᱤᱧ ᱵᱷᱟᱜᱤ ᱯᱚᱯᱷᱮᱴ ᱢᱮᱱᱟᱜᱼᱟ ᱦᱮᱸ ᱟᱨ ᱡᱟᱦᱟᱸᱟᱸᱭ ᱢᱟᱹᱭ ᱵᱟᱹᱵᱩ ᱛᱟᱠᱚ ᱯᱟᱲᱦᱟᱜ ᱠᱟᱱᱟ ᱠᱚ ᱵᱷᱟᱜ ᱜᱮ ᱩᱱᱠᱩ ᱫᱚ ᱵᱷᱟᱜᱤ ᱵᱷᱟᱵ ᱛᱮᱠᱚ ᱯᱟᱲᱦᱟᱜ ᱢᱟ ᱦᱮᱸ ᱱᱚᱣᱟ ᱜᱮ ᱞᱤᱧ ᱞᱟᱹᱭᱟ ᱟᱨ ᱵᱮᱵᱽᱥᱟ ᱠᱷᱮᱛ ᱨᱮ ᱨᱮ ᱫᱚ ᱜᱚᱝᱠᱮ ᱞᱟᱵᱷ ᱞᱚᱥᱛᱚ ᱢᱮᱱᱟᱜ ᱜᱮᱭᱟ᱾ ᱟᱫᱚ ᱤᱭᱟᱹ ᱞᱮᱠᱷᱟᱱ ᱦᱮᱸ ᱟᱫᱚ᱾ ᱢᱟᱱᱮ ᱢᱚᱱᱮ ᱨᱤᱠᱤᱲ ᱠᱟᱛᱮᱜ ᱵᱮᱵᱥᱟ ᱚᱱᱟ ᱫᱷᱩᱨᱟᱹᱣ ᱠᱚᱜ ᱦᱩᱭᱩᱜᱼᱟ ᱚᱠᱟᱨᱮᱵᱤᱱ ᱞᱟᱵᱷ ᱠᱚᱣᱟᱜ ᱚᱠᱟᱨᱮ ᱵᱮᱱ ᱞᱚᱥᱟ ᱠᱤᱱᱛᱩ ᱮᱠᱟᱞᱜᱮ ᱡᱮ ᱞᱚᱥ ᱱᱟᱞᱤᱧ ᱢᱟᱱᱮ ᱵᱟᱹᱜᱤ ᱜᱤᱲᱤ ᱠᱮᱫᱟᱵᱤᱱ ᱱᱚᱝᱠᱟ ᱞᱮᱠᱷᱟᱱ ᱫᱚ ᱠᱤᱱᱛᱩ ᱟᱵᱚ ᱠᱚᱨᱮ ᱞᱚᱥ ᱨᱮᱜᱤᱧ ᱯᱟᱲᱟᱜ-ᱟ᱾
ᱦᱳᱭ ᱜᱮ ᱡᱟᱦᱟᱸᱴᱟᱜ ᱠᱟᱹᱢᱤᱱ ᱠᱚᱨᱟᱣᱫᱟ ᱚᱱᱟᱴᱟᱜ ᱠᱟᱹᱢᱤ ᱨᱮ ᱡᱷᱚᱛᱚ ᱠᱷᱚᱱ ᱢᱟᱲᱟᱝ ᱨᱮᱜᱮ ᱡᱮ ᱤᱭᱟᱜ ᱞᱟᱵᱷ ᱧᱟᱢᱚᱜ ᱚᱱᱠᱟᱱᱟᱜ ᱤᱭᱟᱹ ᱠᱟᱛᱷᱟ ᱦᱚᱸ ᱫᱚ ᱵᱟᱝ ᱠᱟᱱᱟ᱾
ᱵᱟᱝ
ᱦᱳᱭ
ᱟᱫᱚ ᱜᱚᱝᱠᱮ ᱤᱭᱟᱹ ᱟᱹᱵᱤᱱ ᱫᱚ ᱪᱮ ᱠᱚᱵᱤᱱ ᱪᱤᱠᱟᱹ ᱵᱟᱲᱟᱭ ᱜᱮᱭᱟ?
ᱟᱹᱞᱤᱧ ᱫᱚ ᱱᱟᱜ ᱠᱷᱟᱱ ᱱᱤᱭᱟᱹ ᱚᱠᱛᱚ ᱫᱚ ᱱᱟᱜ ᱠᱷᱟᱱ ᱠᱚᱞᱮᱡᱽ ᱨᱮ ᱚᱞᱚᱜ ᱦᱩᱭᱩᱜ ᱠᱟᱱᱟ ᱫᱚ ᱚᱞᱚᱜ ᱚᱱᱟ ᱥᱟᱶ ᱥᱟᱶᱛᱮ ᱱᱚᱣᱟ ᱟᱯᱷᱤᱥ ᱨᱮᱦᱚᱸ ᱠᱟᱹᱢᱤ ᱫᱚ ᱦᱳᱭᱳᱜ ᱠᱟᱱᱟ ᱟᱨ ᱠᱤ ᱯᱟᱴ ᱴᱟᱭᱤᱢ ᱯᱟᱴᱴᱟᱭᱤᱢ ᱞᱮᱠᱟ ᱟᱨᱠᱤ ᱱᱚᱸᱰᱮ ᱠᱷᱚᱱ ᱡᱟᱦᱟᱸ ᱛᱤᱱᱟᱹᱜ ᱟᱨᱠᱤ
ᱦᱩᱸ ᱦᱩᱸ
ᱟᱨᱡᱟᱜ ᱠᱟᱱ ᱟᱨᱡᱟᱜ ᱠᱟᱱᱟ ᱚᱸᱰᱮᱱ ᱱᱤᱡᱮᱨᱟᱜ ᱚᱞᱚᱜ ᱯᱟᱲᱦᱟᱜ ᱨᱮᱜᱮ ᱚᱞᱚᱜ ᱯᱟᱲᱦᱟᱜ ᱨᱮᱱᱟᱜ ᱠᱟᱹᱢᱤ ᱨᱮᱜᱮ ᱮᱢ ᱦᱳᱭᱳᱜ ᱠᱟᱱᱟ ᱟᱨᱠᱤ ᱡᱮᱦᱮᱛᱩ ᱱᱟᱜ ᱠᱷᱟᱱ ᱟᱵᱚ ᱥᱟᱱᱛᱟᱲ ᱫᱚ ᱟᱹᱰᱤ‌ ᱨᱮᱸᱜᱮᱡ ᱚᱲᱟᱜ ᱠᱷᱚᱱ ᱦᱚᱸ ᱵᱤᱞᱚᱝ ᱦᱩᱭᱩᱜ ᱠᱮᱭᱟᱡᱟᱣ ᱚᱞᱚᱜ ᱯᱟᱲᱦᱟᱜ ᱞᱟᱹᱜᱤᱫ ᱩᱱᱟᱹᱜ ᱠᱟᱹᱣᱰᱤ ᱥᱮ ᱩ ᱦᱚᱲᱟᱜ ᱠᱷᱚᱱᱦᱚᱸ ᱩᱱᱟᱹᱜ ᱫᱚ ᱵᱟᱠᱚ ᱮᱢ ᱫᱟᱲᱮᱭᱟᱜ-ᱟ ᱟᱨᱠᱤ ᱱᱚᱣᱟ ᱠᱷᱟᱹᱛᱤᱨ ᱜᱮ ᱱᱚᱸᱰᱮ ᱯᱟᱴ ᱴᱟᱭᱤᱢ ᱦᱤᱥᱟᱹᱵ ᱛᱮ ᱠᱟᱹᱢᱤ ᱞᱟᱦᱟ ᱦᱩᱭᱩᱜ ᱠᱟᱱᱟ
ᱚ ᱱᱚᱝᱠᱟ ᱟᱹᱰᱤ ᱱᱟᱯᱟᱭ ᱮᱸ ᱢᱟᱱᱮ ᱟᱹᱰᱤ ᱢᱚᱡᱽ ᱞᱟᱹᱭ ᱠᱟᱛᱮᱫ ᱦᱮᱸ ᱟᱫᱚ ᱜᱚᱢᱠᱮ ᱦᱮᱸ ᱚᱝᱠᱟ ᱜᱮ ᱮᱸ ᱡᱷᱚ ᱛᱚᱵᱮ ᱜᱚᱝᱠᱮ ᱥᱟᱱᱟᱢ ᱵᱚᱭᱦᱟ ᱦᱮᱸ ᱵᱚᱭᱦᱟ ᱱᱮᱥᱟ ᱛᱟᱠᱚ ᱡᱚᱛᱚ ᱠᱚ ᱱᱚᱝᱠᱟ ᱠᱚ ᱤᱭᱟᱹᱭ ᱢᱟ ᱨᱤᱠᱟᱹᱭ ᱢᱟ ᱠᱚ ᱡᱮ ᱮ ᱡᱚᱛᱚ ᱥᱚᱢᱵᱷᱚᱵᱽ ᱢᱟᱱᱮ ᱱᱤᱡᱮᱨᱟᱜ ᱡᱩᱫᱤ ᱱᱤᱡᱮᱛᱮ ᱪᱟᱞᱟᱣ ᱫᱟᱲᱮᱜ-ᱟ ᱟᱹᱰᱤ ᱜᱮ ᱱᱟᱯᱟᱭ ᱦᱮᱸ ᱥᱮ ᱵᱟᱝ? ᱢᱟᱰᱣᱟ ᱫᱚ ᱟᱫᱚᱢ ᱵᱟᱢ ᱵᱟᱵᱟ ᱜᱚᱜᱚ ᱛᱟᱠᱚᱣᱟᱜ ᱪᱟ ᱠᱟᱹᱴᱤᱡ ᱢᱟᱱᱮ ᱵᱚᱦᱚᱜ ᱨᱮ ᱠᱟᱹᱴᱤᱡ ᱪᱟᱯ ᱠᱟᱹᱴᱤᱡ ᱤᱭᱟᱹᱜ ᱛᱟᱠᱚᱣᱟ ᱦᱮᱸ
ᱟᱠᱚᱣᱟᱜ
ᱠᱟᱹᱴᱤᱡ ᱢᱟᱹᱭ ᱵᱟᱹᱵᱩ ᱛᱟᱠᱚ ᱫᱚ ᱜᱚᱝᱠᱮ ᱩᱱᱠᱩ ᱛᱚ ᱟᱨ ᱚᱱᱟ ᱛᱚ ᱟᱹᱣᱨᱤ ᱠᱚ ᱵᱩᱡᱟ, ᱦᱮᱸ ᱯᱚᱨᱮ ᱯᱚᱨᱮᱛᱮ ᱩᱝᱠᱩ ᱦᱚᱸ ᱚᱝᱠᱟ ᱜᱮ ᱦᱮ ᱥᱮ ᱵᱟᱝ
ᱩᱱᱠᱩ ᱫᱷᱤᱨᱮ ᱫᱷᱤᱨᱮ ᱱᱟᱜ ᱠᱷᱟᱱ ᱟᱠᱚ ᱡᱚᱠᱷᱚᱱ ᱠᱚ ᱱᱤᱛᱚᱜ ᱫᱚ ᱦᱩᱰᱤᱧ ᱨᱮᱫᱚ ᱴᱷᱤᱠ ᱜᱮᱭᱟ ᱡᱚᱠᱷᱚᱱ ᱦᱟᱸᱥᱫᱟ ᱛᱮ ᱦᱟᱨᱟᱜ ᱠᱟᱱᱟ ᱠᱚ ᱩᱱᱠᱩ ᱦᱚᱸ